ᱦᱳᱭ ᱢᱮᱛᱟᱜ ᱠᱟᱱᱟ ᱯᱚᱨᱤᱥᱠᱟᱨᱟᱜ ᱟᱸᱡᱚᱢᱚᱜ ᱠᱟᱱᱟ ᱢᱮᱱᱛᱮ
ᱪᱮᱫ ᱮᱢ ᱪᱤᱠᱟᱹᱭᱮᱫᱟ?
ᱛᱤᱸᱜᱩ ᱚᱲᱟᱜ ᱠᱚᱨᱮᱧ ᱪᱮᱫ ᱫᱚᱢ ᱪᱤᱠᱟᱹᱭᱟ᱾
ᱚ ᱛᱟᱨᱯᱚᱨᱮ ᱵᱷᱟᱜᱤ ᱟᱯᱮ ᱡᱚᱛᱚ ᱚᱲᱟᱜ ᱠᱚᱨᱮ?
ᱦᱩᱸ ᱵᱷᱟᱜᱮ ᱚᱲᱟᱜ ᱠᱚᱨᱮ ᱜᱮ ᱢᱮᱱᱟᱜ ᱞᱮᱭᱟ ᱾ ᱟ ᱪᱮᱫ ᱵᱮᱱ ᱪᱤᱠᱟᱹᱭᱟ?
ᱟᱨᱻ
ᱟᱯᱮᱜᱮ ᱪᱮᱫᱠᱟ ᱢᱮᱱᱟᱜ ᱯᱮᱭᱟ?
ᱦᱚᱸ ᱟᱞᱮ ᱦᱚᱸ ᱵᱷᱟᱜᱮ ᱱᱤ ᱜᱷᱟᱹᱲᱤᱜ ᱫᱚ ᱦᱮᱱᱟᱜ ᱞᱮᱭᱟ᱾ ᱟᱨ ᱛᱟᱦᱚᱞᱮ ᱠᱟᱹᱢᱤ ᱠᱚ ᱪᱮᱫ ᱦᱩᱭᱩᱜ ᱠᱟᱱᱟ?
ᱠᱟᱹᱢᱤ ᱫᱚ ᱪᱮᱫ ᱦᱚᱸ ᱵᱟᱝ ᱦᱩᱭᱩᱜ ᱠᱟᱱᱟ, ᱡᱚᱢ ᱫᱟᱞᱮ ᱧᱩᱭᱫᱟᱞᱮ ᱡᱟᱹᱯᱤᱫ ᱠᱟᱜ ᱠᱟᱱᱟᱞᱮ᱾ ᱟᱯᱮ ᱜᱮ ᱪᱮᱫ ᱠᱚᱯᱮ ᱠᱟᱹᱢᱤᱭᱮᱫᱟ?
ᱟᱞᱮ ᱦᱚᱸ ᱱᱤᱛᱚᱜ ᱫᱚ ᱱᱚᱜᱼᱚᱭ ᱛᱚᱼᱼ ᱚᱸ ᱛᱚᱞᱟ ᱜᱤᱰᱤ ᱴᱟᱭᱤᱢ ᱠᱚ ᱦᱤᱡᱩᱜ ᱠᱟᱱᱟ ᱚᱱᱟ ᱠᱚᱞᱮ ᱜᱤᱰᱤᱭᱮᱫᱟ ᱾ ᱟᱫᱚ ᱜᱩᱨᱤᱡ ᱠᱚᱞᱮ ᱜᱮᱢᱮᱨ ᱮᱫᱟ ᱾ ᱦᱮᱸ ᱛᱚᱞᱟ ᱠᱚᱞᱮ ᱜᱤᱰᱤᱭᱮᱫᱟ ᱾ ᱟᱪᱪᱷᱟᱼᱼ ᱞᱟᱹᱭᱮᱫᱟᱹᱧ ᱛᱮᱦᱮᱧᱼᱼ ᱢᱤᱫᱴᱟᱝ ᱥᱟᱛᱟᱢ ᱪᱮᱛᱟᱱ ᱨᱮᱞᱟᱝ ᱜᱟᱞᱢᱟᱨᱟᱣᱟ ᱥᱟᱛᱟᱢ ᱫᱚ ᱱᱚᱝᱠᱟᱼᱼ ᱱᱤᱛᱚᱜᱟᱜ ᱡᱩᱜᱽ ᱨᱮ ᱡᱟᱹᱥᱛᱤ ᱡᱩᱫᱤᱢ ᱧᱮᱞᱟ,
ᱦᱮᱸᱻ
ᱟᱵᱚ ᱥᱟᱱᱛᱟᱲ ᱠᱚᱲᱟ ᱜᱤᱫᱽᱨᱟᱹ ᱛᱟᱢ ᱠᱩᱲᱤ ᱜᱤᱫᱽᱨᱟᱹ ᱛᱟᱢ ᱢᱟᱱᱮ ᱥᱮᱪᱮᱫ ᱥᱮᱫ ᱢᱟᱱᱮ ᱮᱰᱩᱠᱮᱥᱚᱱ ᱥᱮᱫ ᱵᱟᱠᱚ ᱞᱟᱦᱟᱜ ᱠᱟᱱᱟ᱾ ᱟᱫᱚ ᱛᱮᱦᱮᱧ ᱟᱵᱚᱼᱼ ᱮᱰᱩᱠᱮᱥᱚᱱ ᱥᱮᱫ ᱞᱟᱦᱟᱜ ᱢᱟᱱᱮ ᱮᱰᱩᱠᱮᱥᱚᱱ ᱥᱟᱱᱛᱟᱲᱤ ᱥᱮᱪᱮᱫ ᱥᱟᱱᱛᱟᱲᱤ ᱯᱟᱹᱴᱷᱩᱣᱟᱹ ᱢᱟᱭ ᱚᱞ ᱛᱟᱠᱚᱼᱼ ᱮᱰᱩᱠᱮᱥᱚᱱ ᱥᱮᱫ ᱞᱟᱦᱟ ᱨᱮᱱᱟᱜ ᱛᱤᱱᱟᱹᱜᱴᱟ ᱫᱚᱨᱠᱟᱨ ᱢᱮᱱᱟᱜ ᱛᱟᱠᱚᱣᱟ ᱚᱱᱟ ᱪᱮᱛᱟᱱ ᱞᱟᱝ ᱜᱟᱞᱢᱟᱨᱟᱣᱟ ᱠᱟᱹᱴᱤᱡ ᱟᱫᱚ ᱱᱚᱜᱼᱚᱭ ᱧᱮᱞ ᱢᱮᱼᱼ ᱦᱳᱭ ᱟᱢᱟᱜ ᱢᱚᱱᱮ ᱪᱮᱫ ᱮ ᱞᱟᱹᱭᱟ? ᱢᱤᱫᱴᱟᱝᱼᱼ ᱥᱟᱵ ᱠᱟᱜ ᱢᱮ ᱟᱢ ᱦᱚ ᱡᱮᱦᱩᱛᱩ ᱢᱤᱫᱴᱟᱝ ᱠᱩᱲᱤ ᱦᱚᱯᱚᱱ ᱠᱟᱱᱟᱢ ᱠᱩᱲᱤᱼᱼ ᱦᱚᱯᱚᱱ ᱦᱩᱭ ᱠᱟᱛᱮᱫ ᱡᱮ ᱢᱤᱫᱴᱟᱝ ᱠᱻ ᱠᱩᱲᱤ ᱜᱤᱫᱽᱨᱟᱹ
ᱦᱳᱭ
ᱡᱮ ᱛᱮᱦᱮᱧ ᱥᱮᱪᱮᱫ ᱨᱮᱱᱟᱜ ᱛᱤᱱᱟᱹᱜᱴᱟ ᱫᱚᱨᱠᱟᱨ ᱢᱮᱱᱟᱜ ᱛᱟᱭᱟ ᱪᱮᱫᱟᱜ ᱥᱮ ᱟᱹᱰᱤ ᱦᱚᱲ ᱠᱚ ᱞᱟᱹᱭ ᱜᱮᱭᱟ ᱟᱹᱰᱤ ᱥᱚᱢᱚᱭ ᱡᱮ ᱱᱩᱭ ᱫᱚ, ᱮᱴᱟᱜ ᱚᱲᱟᱜ ᱮ ᱪᱟᱞᱟᱜᱼᱟ ᱟᱨ ᱱᱩᱭ ᱫᱚ ᱯᱟᱲᱦᱟᱣ ᱦᱚᱪᱚ ᱠᱟᱛᱮᱫ ᱞᱟᱵᱷ ᱦᱮᱱᱟᱜ ᱟᱢᱟᱜ ᱢᱚᱱᱮ ᱪᱮᱫ ᱞᱟᱹᱭᱟ ᱱᱚᱣᱟ ᱛᱤᱱᱟᱹᱜ ᱴᱟ ᱫᱚᱨᱠᱟᱨᱟ ᱥᱮ ᱵᱟᱝ ᱩᱱᱠᱩᱼᱼ ᱠᱩᱲᱤ ᱜᱤᱫᱽᱨᱟᱹ ᱠᱚ ᱥᱮᱪᱮᱫ ᱨᱮ ᱤᱫᱤ ᱞᱟᱹᱜᱤᱫ
ᱟᱹᱰᱤᱴᱟᱜ ᱜᱮ ᱫᱚᱨᱠᱟᱨᱟ ᱥᱮᱪᱮᱫ ᱢᱟᱱᱮ ᱠᱩᱲᱤ ᱜᱤᱫᱽᱨᱟᱹᱼᱼ ᱯᱳᱭᱞᱳ ᱨᱟᱭ ᱠᱚ ᱢᱚᱱᱮᱭᱟ ᱡᱮ ᱠᱩᱲᱤ ᱜᱤᱫᱽᱨᱟᱹ ᱫᱚ ᱠᱚᱢ ᱡᱩᱨᱤ ᱵᱮᱠᱟᱨ ᱵᱮᱠᱟᱨ ᱯᱟᱲᱦᱟᱣ ᱠᱟᱛᱮᱫ ᱠᱳᱱᱳ ᱞᱟᱵᱷ ᱵᱟᱹᱱᱩᱜ ᱛᱟᱠᱚᱣᱟ ᱡᱮᱦᱮᱛᱩ ᱦᱚᱲᱟᱜ ᱚᱲᱟᱜ ᱠᱚ ᱪᱟᱞᱟᱜᱼᱟ ᱦᱚᱲᱟᱜ ᱚᱲᱟᱜ ᱠᱚ ᱠᱟᱹᱢᱤᱭᱟ ᱩᱱᱠᱩ ᱯᱟᱲᱦᱟᱣ ᱠᱟᱛᱮ ᱪᱮᱫ ᱦᱩᱭᱩᱜᱼᱟ᱾ ᱢᱟᱱᱮ ᱯᱳᱭᱞᱳ ᱨᱮᱜᱮ ᱫᱩᱨᱵᱚᱞ ᱠᱚ ᱢᱚᱱᱮ ᱠᱮᱫ ᱠᱚᱣᱟ ᱠᱩᱲᱤ ᱜᱤᱫᱽᱨᱟᱹ᱾ ᱚᱱᱟ ᱢᱟᱛᱚ ᱢᱮᱱᱟᱜ ᱜᱮᱭᱟ ᱡᱮ ᱥᱟᱨᱟ ᱡᱤᱵᱚᱱ ᱜᱮ ᱦᱚᱲᱟᱜ ᱚᱲᱟᱜ ᱠᱚ ᱪᱟᱞᱟᱜᱼᱟ ᱥᱟᱨᱟ ᱡᱤᱵᱚᱱ ᱜᱮᱠᱚ ᱠᱟᱹᱢᱤᱭᱟ ᱠᱟᱹᱴᱤᱡ ᱫᱚ ᱯᱟᱲᱦᱟᱣ ᱦᱚᱪᱚ ᱠᱚᱯᱮ ᱜᱤᱫᱽᱨᱟᱹ ᱠᱤᱱᱛᱩ ᱱᱚᱣᱟ ᱫᱚ ᱵᱟᱠᱚ ᱩᱭᱦᱟᱹᱨᱟ ᱠᱤᱪᱷᱩ ᱦᱚᱲ ᱢᱮᱱᱟᱜ ᱠᱚᱣᱟ ᱵᱟᱝ ᱠᱚ ᱩᱭᱦᱟᱹᱨᱟ ᱚᱱᱠᱟ ᱠᱤᱱᱛᱩ ᱵᱮᱥᱤ ᱠᱟᱭ ᱱᱮᱛᱟᱨ ᱧᱮᱞᱚᱜ ᱠᱟᱱᱟ ᱠᱩᱲᱤ ᱜᱤᱫᱽᱨᱟᱹ ᱜᱮ ᱵᱮᱥᱤ ᱠᱚ ᱞᱟᱦᱟᱜ ᱠᱟᱱᱟ᱾
ᱦᱮᱸ ᱱᱚᱣᱟ ᱫᱚ ᱮᱠᱫᱚᱢ ᱢᱤᱫᱴᱟᱝ ᱥᱟᱹᱨᱤ ᱠᱟᱛᱷᱟᱼᱼ ᱠᱟᱛᱷᱟᱢ ᱞᱟᱹᱭ ᱮᱟ ᱡᱮ ᱢᱤᱫᱴᱟᱝ ᱱᱟᱦᱟᱜ ᱡᱮ ᱜᱟᱨᱡᱮᱱ ᱠᱚ ᱢᱮᱱᱟᱜ ᱠᱚᱣᱟ᱾
ᱦᱮᱸ ᱠᱤᱱᱛᱩ ᱡᱟᱦᱟᱸᱭ ᱜᱟᱨᱡᱮᱱ ᱢᱮᱱᱫᱚ ᱯᱷᱮᱰ ᱫᱚ ᱜᱟᱨᱡᱮᱱᱼᱼ ᱜᱟᱨᱡᱮᱱ ᱪᱮᱫᱠᱟ ᱠᱟᱛᱮᱫ ᱟᱡᱤᱡ ᱜᱤᱫᱽᱨᱟᱹᱭ ᱞᱟᱦᱟ ᱤᱫᱤᱭᱟᱭ ᱥᱮ ᱞᱟᱦᱟ ᱰᱟᱦᱟᱨᱮ ᱩᱫᱩᱜ ᱟᱭᱟᱼᱼ ᱚᱱᱟ ᱫᱚ ᱱᱤᱡᱮ ᱚᱲᱟᱜ ᱴᱷᱮᱱ ᱯᱷᱮᱰ
ᱦᱳᱭ ᱱᱚᱣᱟᱼᱼ ᱟᱫᱚ ᱱᱚᱣᱟ ᱱᱤᱛᱚᱜ ᱱᱤᱛᱚᱜ ᱡᱟᱦᱟᱸ ᱜᱟᱨᱡᱮᱱ ᱠᱚ ᱢᱮᱱᱟᱜ ᱠᱚᱣᱟ ᱱᱩᱠᱩᱣᱟᱜ ᱩᱭᱦᱟᱹᱨ ᱵᱷᱟᱵᱽᱱᱟ ᱜᱮ ᱱᱤᱭᱟᱹ ᱛᱟ ᱠᱚ ᱵᱟᱝ ᱱᱩᱠᱩᱣᱟᱜ ᱢᱮᱱᱴᱟᱞᱤᱴᱤ ᱜᱮ ᱱᱚᱝᱠᱟ ᱠᱟᱱ ᱛᱟᱠᱚᱣᱟ᱾ ᱡᱮ ᱠᱩᱲᱤ ᱮᱸ ᱜᱤᱫᱽᱨᱟᱹ ᱯᱟᱲᱦᱟᱣ ᱨᱮᱱᱟᱜ ᱫᱚ ᱫᱚᱨᱠᱟᱨ ᱵᱟᱹᱱᱩᱜᱼᱟ᱾ ᱟᱫᱚ ᱦᱚᱸᱜᱼᱚ ᱱᱤᱭᱟᱹ ᱡᱟᱦᱟᱸ ᱢᱚᱱᱮᱨᱮ ᱵᱟᱝ
ᱚᱱᱟ ᱢᱚᱱᱮ ᱠᱷᱚᱱ ᱢᱩᱪᱷᱟᱹᱣ ᱦᱩᱭᱩᱜᱼᱟ᱾ ᱠᱤᱱᱛᱩ ᱚᱱᱟ ᱢᱚᱱᱮ ᱠᱷᱚᱱ ᱢᱩᱪᱷᱟᱹᱣ ᱜᱮ ᱵᱟᱝ ᱢᱩᱪᱷᱟᱹᱜ ᱠᱟᱱ ᱛᱟᱠᱚᱣᱟ ᱜᱟᱨᱡᱮᱱ ᱠᱚᱣᱟᱜ᱾
ᱦᱩᱸ ᱟᱫᱚ ᱚᱱᱟ ᱞᱮᱠᱟᱛᱮ ᱛᱮᱦᱤᱧ ᱡᱩᱫᱤᱢ ᱧᱮᱞᱟ, ᱮᱸᱜ ᱚᱱᱟ ᱞᱮᱠᱟᱛᱮ ᱡᱩᱫᱤ ᱛᱮᱦᱮᱧ ᱡᱩᱫᱤ ᱢᱮᱱᱟᱜᱼᱟ ᱟᱢ ᱡᱟᱦᱟᱸᱢ ᱞᱟᱹᱭᱮᱫ ᱛᱟᱞᱟᱝ-ᱟ ᱱᱚᱣᱟ ᱥᱟᱹᱨᱤ ᱠᱟᱛᱷᱟ ᱠᱟᱱ ᱜᱮᱭᱟ ᱩᱱᱠᱩᱣᱟᱜ ᱜᱟᱨᱡᱮᱱ ᱠᱚᱣᱟᱜ ᱢᱚᱦᱚᱜ ᱢᱚᱱᱮᱨᱮ ᱡᱟᱦᱟᱸ ᱢᱮᱱᱟᱜᱼᱟ ᱛᱚ ᱯᱟᱹᱦᱤᱞ ᱛᱟᱦᱮᱸ ᱠᱟᱱᱟ ᱚᱝᱠᱟ, ᱢᱮᱱᱠᱷᱟᱱ ᱱᱤᱛᱚᱜ ᱫᱚ ᱱᱚᱰᱮ ᱠᱷᱱᱟᱜ ᱠᱟᱹᱴᱤᱡᱴᱟ ᱯᱚᱨᱤᱵᱚᱨᱛᱚ ᱟᱠᱟᱱᱟ ᱠᱩᱲᱤ ᱜᱤᱫᱽᱨᱟᱹ ᱥᱮᱪᱮᱫ ᱨᱮ ᱠᱚᱣᱟ ᱥᱮᱪᱮᱫ ᱨᱮᱠᱚ ᱟᱹᱜᱩᱭᱮᱫ ᱠᱚᱣᱟ, ᱢᱮᱱᱠᱷᱟᱱ ᱠᱟᱛᱷᱟ ᱫᱚ ᱦᱩᱭᱩᱜ ᱠᱟᱱᱟ ᱛᱮᱦᱮᱧ ᱠᱩᱲᱤ ᱜᱤᱫᱽᱟᱹ ᱠᱚ ᱥᱮᱪᱮᱫ ᱞᱮᱱᱠᱷᱟᱱ ᱤᱧ ᱫᱚᱧ ᱵᱟᱹᱧ ᱞᱟᱹᱭᱮᱫᱟ ᱡᱮ ᱢᱮᱫᱴᱟᱝ ᱪᱟᱹᱠᱨᱤ ᱧᱟᱢ ᱦᱚᱪᱚᱱᱮ ᱦᱮᱸ ᱥᱮᱫ ᱢᱮᱱᱠᱷᱟᱱ ᱠᱩᱲᱤ ᱜᱤᱫᱽᱨᱟᱹ ᱡᱩᱫᱤ ᱥᱮᱪᱮᱫ ᱞᱮᱱᱠᱷᱟᱱᱮ ᱡᱟᱦᱟᱸ ᱛᱤᱥ ᱠᱷᱚᱱ ᱩᱱᱤ ᱡᱟᱶᱟᱭ ᱚᱲᱟᱜ ᱮ ᱪᱟᱞᱟᱣᱱᱟ ᱡᱟᱶᱟᱭ ᱚᱲᱟᱜ ᱪᱟᱞᱟᱣ ᱠᱟ ᱛᱮᱫ ᱪᱤᱠᱟᱹᱜ ᱠᱟᱱᱟ ᱟᱨ ᱡᱟᱦᱟᱸᱱᱟᱜ ᱵᱟᱭ ᱫᱟᱲᱮᱭᱟᱜ ᱨᱮᱦᱚᱸ ᱠᱚᱢ ᱥᱮ ᱠᱚᱢ ᱮᱸᱜ
ᱟᱭᱟᱜ ᱛᱚ ᱩᱝᱠᱩ ᱛᱚ ᱯᱟᱲᱦᱟᱣ ᱫᱟᱲᱮᱭᱟ ᱠᱚᱣᱟ ᱥᱮ ᱩᱱᱠᱩ ᱱᱟᱣᱟ ᱰᱟᱦᱟᱨ ᱢᱤᱫᱴᱟᱝ ᱢᱟᱨᱥᱟᱞ ᱰᱟᱦᱟᱨᱮ ᱩᱫᱩᱜ ᱫᱟᱲᱮᱭᱟ ᱠᱚᱣᱟᱭ, ᱠᱤᱱᱛᱩ ᱩᱱᱤ ᱠᱩᱲᱤ ᱜᱤᱫᱽᱨᱟᱹ ᱜᱮ ᱡᱩᱫᱤ ᱵᱟᱭ ᱯᱟᱲᱟᱣ ᱞᱮᱱᱟ, ᱩᱝᱠᱩ ᱨᱮᱱ ᱜᱤᱫᱽᱨᱟᱹ ᱯᱤᱫᱽᱨᱟᱹ ᱪᱮᱫᱠᱟ ᱟᱡ ᱪᱮᱫᱠᱟᱱ ᱰᱟᱦᱟᱨᱮ ᱩᱫᱩᱜ ᱟᱠᱚᱣᱟᱭ?
ᱦᱩᱸ ᱦᱩᱸ ᱦᱩᱸ, ᱱᱚᱣᱟ ᱫᱚ ᱮᱠᱫᱚᱢ ᱥᱟᱹᱨᱤ ᱠᱟᱛᱷᱟ ᱢᱤᱫᱴᱟᱝ ᱪᱮᱫᱟᱜ ᱥᱮ ᱚᱱᱮ ᱵᱟᱹᱧ ᱞᱟᱹᱭ ᱠᱮᱫᱟ ᱯᱟᱹᱭᱞᱟᱹ ᱠᱚ ᱞᱟᱹᱭᱟ ᱡᱮ ᱢᱤᱫᱴᱟᱝ ᱟᱸ ᱚᱲᱟᱜ ᱯᱨᱚᱛᱤᱴᱤ ᱚᱲᱟᱜ ᱨᱤᱱᱤᱡ ᱜᱮ ᱯᱳᱭᱞᱟᱹ ᱢᱟᱪᱮᱫ ᱫᱚ ᱠᱚ ᱞᱟᱹᱭᱟ ᱵᱟᱝᱟ ᱡᱟᱦᱟᱸᱭ ᱜᱤᱫᱽᱨᱟᱹ ᱩᱱᱤ ᱟᱡ ᱟᱭᱳ, ᱟᱭᱳᱼᱵᱟᱵᱟ ᱦᱮᱸᱥᱮ ᱟᱫᱚ ᱦᱩᱭ ᱫᱟᱲᱮᱭᱟᱜᱼᱟ ᱟᱭᱳᱼᱵᱟᱵᱟ ᱦᱩᱭ ᱫᱟᱲᱮᱭᱟᱜ ᱨᱮ ᱢᱮᱱᱠᱷᱟᱱ ᱟᱭᱳ ᱢᱟᱱᱮ ᱟᱭᱳ ᱫᱚ ᱚᱲᱟᱜ ᱨᱮᱠᱚ ᱛᱟᱦᱮᱱᱟ ᱵᱟᱵᱟ ᱠᱚᱫᱚ ᱟᱸ ᱡᱟᱦᱟᱸᱱᱟᱜ ᱱᱟᱦᱟ ᱛᱩᱢᱟᱹᱞ ᱠᱟᱹᱢᱤ ᱞᱟᱹᱜᱤᱫ ᱛᱮ ᱦᱟᱸᱱᱛᱮ ᱱᱟᱛᱮ ᱠᱚ ᱪᱟᱞᱟᱜ ᱟ ᱠᱚ ᱮᱸᱜ ᱢᱟᱱᱮ ᱯᱚᱭᱥᱟ ᱤᱱᱠᱟᱢ ᱦᱩᱭᱩᱜ ᱛᱟᱠᱚᱣᱟ ᱢᱮᱱᱠᱷᱟᱱ ᱚᱲᱟᱜ ᱨᱮᱢᱟᱭ ᱛᱟᱦᱮᱸᱱ ᱠᱟᱱᱟ ᱟᱭᱳ ᱜᱮ ᱦᱮᱸᱥᱮ, ᱮᱸ ᱛᱟᱦᱚᱞᱮ ᱚᱱᱟ ᱪᱤᱠᱟᱹᱜ ᱠᱟᱱᱟ ᱟᱡ ᱵᱟᱵᱟ ᱵᱟᱝ ᱛᱟᱦᱮᱸᱱ ᱚᱠ ᱯᱚᱨᱮ ᱟᱭᱳᱱᱟᱜ ᱚᱱᱟ ᱠᱚᱫᱚ ᱡᱷᱚᱛᱚ ᱠᱤᱪᱷᱩ ᱫᱟᱭᱤᱛᱛᱚ ᱥᱮ ᱟᱸᱜᱤᱵᱷᱟᱨ ᱦᱟᱛᱟᱣ ᱦᱩᱭᱩᱜ ᱛᱟᱭᱟ᱾
ᱦᱩᱸ᱾
ᱟᱫᱚ ᱦᱳᱭ ᱚᱱᱟ ᱦᱮᱸ ᱚᱱᱟ ᱥᱟᱶ-ᱥᱟᱶᱛᱮ ᱚᱱᱟ ᱡᱟᱦᱟᱸ ᱥᱮᱪᱮᱫ ᱨᱮᱱᱟᱜ ᱠᱟᱛᱷᱟ ᱞᱟᱹᱭ ᱦᱩᱭᱱᱟ ᱡᱮ ᱚᱱᱟ ᱫᱚ ᱢᱤᱫᱴᱟᱝ ᱱᱤᱦᱟᱹᱛ ᱜᱮ ᱞᱟᱹᱠ ᱛᱤ ᱠᱟᱱᱟ ᱮᱸᱜ ᱟᱸ ᱠᱩᱲᱤ ᱜᱤᱫᱽᱨᱟᱹ ᱥᱮᱪᱮᱫ ᱨᱮᱱᱟᱜ ᱟᱪᱪᱷᱟ ᱚᱱᱟ ᱴᱷᱤᱠ ᱜᱮᱭᱟ, ᱟᱪᱪᱷᱟ ᱱᱚᱜᱼᱚᱭ ᱚᱱᱟ ᱥᱟᱶᱛᱮ ᱦᱚᱸᱜᱼᱚᱭ ᱱᱤᱛᱚᱜ ᱡᱩᱫᱤᱢ ᱧᱮᱞᱟ ᱩᱸ ᱩᱸᱜ ᱡᱟᱹᱥᱛᱤ ᱠᱟᱭᱛᱮ ᱠᱩᱲᱤ ᱜᱤᱫᱽᱨᱟᱹ ᱠᱚ ᱚ ᱢᱟᱱᱮ ᱥᱮᱪᱮᱫ ᱡᱟᱭᱜᱟ ᱨᱮ ᱵᱟᱝ ᱪᱟᱞᱟᱣ ᱠᱟᱛᱮᱫ ᱥᱮ ᱮᱸ ᱟᱵᱚᱣᱟᱜ ᱮᱰᱩᱠᱮᱥᱚᱱ ᱮᱸ ᱵᱟᱝ ᱦᱟᱸᱢᱮᱴ ᱠᱟᱛᱮᱫ ᱠᱩᱲᱤ ᱜᱤᱫᱽᱨᱟᱹ ᱛᱟᱢ ᱠᱚᱲᱟ ᱜᱤᱫᱽᱨᱟᱹ ᱛᱟᱢ ᱡᱚᱛᱚ ᱡᱟᱹᱥᱛᱤ ᱠᱷᱚᱱ ᱡᱟᱹᱥᱛᱤ
ᱩᱸ᱾
ᱟᱸ ᱦᱚᱸᱜᱼᱚᱭ ᱱᱤᱛᱚᱜ ᱡᱮ ᱵᱚᱱ ᱧᱮᱞᱟ ᱢᱮᱞᱟ ᱯᱟᱛᱟ ᱟᱸ ᱵᱟᱝ ᱚᱠᱟᱨᱮ ᱚᱨᱜᱮᱥᱴᱟᱨ ᱯᱨᱳᱜᱨᱟᱢ ᱦᱩᱭᱩᱜ ᱠᱟᱱᱟ, ᱱᱚᱣᱟ ᱡᱟᱭᱜᱟ ᱨᱮᱠᱚ ᱪᱟᱞᱟᱜ ᱠᱟᱱᱟ ᱱᱚᱣᱟ ᱛᱤᱱᱟᱹᱜ ᱴᱟᱜ ᱱᱟᱯᱟᱭᱚᱜ ᱠᱟᱱᱟ ᱞᱮᱠᱟ ᱟᱢᱮᱢ ᱢᱚᱱᱮᱭᱟ?
ᱡᱟᱦᱟᱸᱭ ᱜᱤᱫᱽᱨᱟᱹ ᱵᱟᱝ ᱥᱮᱪᱮᱫ ᱰᱟᱦᱟᱨ ᱵᱟᱠᱚ ᱧᱮᱧᱟᱢ ᱫᱟ ᱩᱱᱠᱩ ᱢᱟᱱᱮ ᱟᱹᱭᱩᱨᱮᱫ ᱠᱚᱣᱟ ᱠᱚᱛᱚ᱾ ᱡᱮ ᱩᱝᱠᱩ ᱡᱟᱦᱟᱸᱭ ᱠᱚ ᱯᱟᱲᱦᱟᱜ ᱠᱟᱱᱟ ᱦᱟᱹᱝᱠᱩ ᱥᱮᱫ ᱢᱚᱱᱮ ᱴᱟᱱᱟᱜ ᱠᱟᱱ ᱛᱟᱠᱚᱣᱟ ᱦᱟᱹᱱᱠᱩ ᱠᱚ ᱪᱟᱞᱟᱜ ᱠᱟᱱᱟ ᱤᱧ ᱦᱚᱧ ᱪᱟᱞᱟᱣ ᱞᱮᱝᱜᱮ᱾ ᱦᱟᱹᱱᱠᱩ ᱥᱮᱪᱮᱫ ᱵᱟᱹᱱᱩᱜ ᱛᱟᱠᱚᱣᱟ ᱟᱨ ᱱᱩᱝᱠᱩ ᱠᱚ ᱜᱚᱦᱚᱲ ᱤᱫᱤᱭᱮᱜ ᱠᱚᱣᱟ᱾ ᱚᱱᱟ ᱠᱷᱟᱹᱛᱤᱨ ᱛᱮ ᱱᱚᱣᱟ ᱠᱟᱹᱴᱤᱡᱦᱟᱸᱱᱛᱮ ᱠᱟᱹᱴᱤᱡ ᱵᱮᱥᱤ ᱧᱚᱜᱚᱜ ᱠᱟᱱᱟ᱾ ᱩᱝᱠᱩ ᱴᱷᱮᱱ ᱦᱚᱸ ᱡᱩᱫᱤ ᱥᱮᱪᱮᱫ ᱰᱟᱦᱟᱨᱴᱟᱜ ᱛᱟᱦᱮᱸ ᱠᱚᱜᱼᱟ ᱟᱡ ᱨᱮᱱ ᱟᱭᱳᱵᱟᱵᱟ ᱛᱟᱠᱚ ᱠᱚ ᱢᱮᱛᱟ ᱠᱮᱠᱚᱣᱟ ᱡᱮ ᱚᱱᱛᱮ ᱫᱚ ᱟᱞᱚᱯᱮ ᱪᱟᱞᱟᱜᱼᱟ ᱚᱸᱫᱟ ᱚᱸᱫᱟ ᱵᱟᱲᱤᱜ ᱰᱟᱦᱟᱨ ᱠᱟᱱᱟ, ᱱᱚᱱᱛᱮ ᱪᱟᱞᱟᱜ ᱯᱮ ᱱᱚᱣᱟ ᱫᱚ ᱵᱩᱜᱤ ᱰᱟᱦᱟᱨ ᱠᱟᱱᱟ᱾ ᱠᱤᱱᱛᱩ ᱩᱝᱠᱩ ᱜᱮ ᱡᱩᱫᱤ ᱵᱟᱝ ᱠᱚ ᱢᱮᱛᱟᱜ ᱠᱚᱣᱟ᱾
ᱢᱟᱱᱮ ᱢᱤᱫ ᱢᱤᱫ ᱠᱟᱛᱷᱟ ᱛᱮ ᱡᱩ ᱫᱤᱢ ᱞᱟᱹᱭᱟ ᱱᱚᱣᱟ ᱟᱸ ᱡᱟᱸᱦᱟ ᱛᱮᱦᱮᱧ ᱡᱟᱸᱦᱟ ᱠᱟᱛᱷᱟᱢ ᱞᱟᱹᱭ ᱛᱟᱞᱟᱝ ᱡᱟᱦᱟᱸ ᱠᱟᱛᱷᱟᱢ ᱥᱟᱵ ᱨᱟᱠᱟᱵᱫᱟ ᱱᱚᱣᱟ ᱨᱮᱱ ᱢᱮᱱ ᱫᱟᱹᱭᱤ ᱫᱚ ᱦᱩᱭᱩᱜ ᱠᱟᱱᱟ ᱠᱚ ᱜᱟᱨᱡᱮᱱ ᱠᱚ ᱛᱮᱦᱤᱧ ᱮᱸ ᱫᱚᱨᱠᱟᱨ ᱠᱟᱱ ᱛᱟᱠᱚᱣᱟ ᱡᱮ ᱟᱯᱮ ᱛᱮᱦᱮᱧ ᱱᱤᱛᱚᱜ ᱡᱟᱦᱟᱸ ᱩᱢᱮᱨ ᱠᱟᱱ ᱛᱟᱯᱮᱭᱟ, ᱱᱚᱣᱟ ᱩᱢ-ᱩᱢᱮᱨ ᱫᱚ ᱦᱟᱯᱮ ᱠᱟᱱᱟ ᱠᱟᱱᱟ ᱤᱥᱠᱩᱞ ᱪᱟᱞᱟᱣ ᱨᱮᱱᱟᱜ ᱩᱢᱮᱨ ᱠᱟᱱ ᱛᱟᱯᱮᱭᱟ ᱯᱟᱲᱦᱟᱣ ᱪᱟᱞᱟᱜ ᱯᱟᱲᱦᱟᱣ ᱨᱮᱱᱟᱜ ᱩᱢᱮᱨ ᱠᱟᱱ ᱛᱟᱯᱮᱭᱟ᱾ ᱱᱚᱣᱟ ᱡᱟᱭᱜᱟ ᱨᱮ ᱯᱮ ᱱᱤᱛᱚᱜ ᱚᱸ ᱚᱸᱰᱮ ᱮᱸ ᱪᱟᱞᱟᱣ ᱵᱟᱝ ᱜᱟᱱᱚᱜ ᱛᱟᱯᱮᱭᱟ ᱮᱸ ᱥᱮ ᱱᱚᱸᱰᱮ ᱪᱟᱞᱟᱣ ᱦᱮᱸ ᱪᱟᱞᱟᱣ ᱵᱟᱝ ᱜᱟᱱᱚᱜᱼᱟ ᱱᱚᱣᱟ ᱫᱚ ᱵᱟᱧ ᱞᱟᱹᱭᱫᱟ ᱪᱟᱞᱟᱣ ᱜᱟᱱᱚᱜᱼᱟ ᱢᱮᱱᱠᱷᱟᱱ ᱚᱝᱠᱟ ᱞᱮᱠᱟ ᱫᱚ ᱵᱟᱝ᱾
ᱦᱳᱭ
ᱯᱟᱲᱦᱟᱣ ᱵᱟᱹᱜᱤ ᱠᱟᱛᱮᱫ ᱚᱞᱚᱜ ᱯᱟᱲᱦᱟᱣ ᱫᱮᱭᱟ ᱠᱟᱛᱮᱫ ᱱᱚᱝᱠᱟ ᱞᱮᱠᱟ ᱪᱟᱞᱟᱣ ᱫᱚ ᱯᱟᱞᱮᱱ ᱵᱟᱝ ᱱᱟᱯᱟᱭᱟ ᱱᱚᱣᱟ ᱮᱠᱫᱚᱢ ᱮᱸ ᱢᱤᱫᱴᱟᱝ ᱱᱟᱯ ᱯᱟᱭ ᱛᱚᱵᱮ ᱟᱭᱮᱱᱟ ᱛᱟᱦᱚᱞᱮ ᱟᱵᱚᱣᱟᱜ ᱥᱟᱶᱛᱟ ᱟᱨᱦᱚᱸ ᱞᱟᱦᱟ ᱥᱮᱫ ᱰᱮᱵᱷᱞᱚᱯᱚᱜ ᱛᱟᱵᱚᱱᱟ᱾ ᱟᱨ ᱱᱤᱝᱠᱟᱹ ᱡᱩᱫᱤ ᱛᱮᱦᱮᱧ ᱟᱵᱚ ᱚᱸ ᱠᱚᱨᱟᱣᱟᱵᱚᱱ ᱱᱤᱝᱠᱟᱹ ᱡᱩᱫᱤ ᱟᱵᱚ ᱵᱚᱱ ᱠᱟᱹᱢᱤᱭᱟ ᱛᱟᱦᱚᱞᱮ ᱟᱵᱚᱣᱟᱜ ᱥᱟᱱᱛᱟ ᱥᱟᱶᱛᱟ ᱛᱤᱥᱚᱱᱟᱜ ᱵᱟᱝ ᱰᱮᱵᱷᱞᱚᱯ ᱛᱚ ᱥᱮ ᱵᱟᱝ ᱞᱟᱦᱟᱱᱛᱤᱜ ᱛᱟᱵᱚᱱᱟ᱾
ᱦᱩᱸ ᱦᱳᱭ ᱦᱳᱭ᱾ ᱧᱤᱛᱚᱜ ᱚᱝᱠᱟ ᱜᱮᱛᱚ ᱵᱮᱥᱤ ᱧᱮᱞᱚᱜ ᱠᱟᱱᱟ ᱱᱮᱛᱟᱨ ᱫᱚ᱾
ᱦᱳᱭ ᱟᱪᱪᱷᱟ ᱚᱱᱟ ᱥᱟᱶᱛᱮ ᱟᱨ ᱢᱤᱫᱴᱟᱝ ᱠᱟᱛᱷᱟ ᱱᱚᱸᱰᱮ ᱮᱸ ᱛᱮᱦᱤᱧ ᱮᱸ ᱢᱟᱱᱮ ᱮ ᱵᱮᱝᱜᱚᱞ ᱛᱮ ᱡᱩᱫᱤᱢ ᱧᱮᱞᱟ ᱮᱸ ᱵᱟᱝᱞᱟ ᱢᱤᱰᱤᱭᱟᱢ ᱥᱟᱶ ᱥᱟᱶᱛᱮ ᱥᱟᱱᱛᱟᱞᱤ ᱢᱤᱰᱤᱭᱟᱢ ᱛᱮᱦᱚᱸ ᱚᱞᱚᱜ ᱯᱟᱲᱦᱟᱣ ᱪᱟᱞᱟᱜ ᱠᱟᱱᱟ᱾ ᱟᱪᱪᱷᱟ ᱱᱚᱸᱰᱮ ᱟᱢ ᱢᱤᱫᱴᱟᱝ ᱠᱟᱛᱷᱟ ᱞᱟᱹᱭ ᱛᱟᱞᱟᱝ ᱢᱮᱥᱮ ᱛᱮᱦᱮᱧᱟᱜ ᱮᱸ ᱮᱸ ᱛᱮᱦᱤᱧ ᱮᱸ ᱟᱹᱰᱤ ᱟᱭᱢᱟ ᱦᱚᱲ ᱦᱚᱸᱠᱚ ᱞᱟᱹᱭᱟ ᱡᱮ ᱥᱟᱱ ᱛᱟᱞᱤ ᱢᱤᱰᱤᱭᱟᱢ ᱛᱮ ᱯᱟᱲᱦᱟᱣ ᱠᱟᱛᱮ ᱪᱮᱫ ᱞᱟᱵᱷ ᱦᱮᱸᱥᱮ? ᱮ ᱪᱮᱜ ᱮᱢ ᱞᱟᱹᱭᱟ ᱱᱚᱣᱟ ᱥᱟᱱᱛᱟᱞᱤ ᱢᱤᱰᱤᱭᱟᱢ ᱛᱮ ᱯᱟᱲᱦᱟᱣ ᱠᱟᱛᱮ ᱥᱟᱹᱨᱤ ᱜᱮ ᱞᱟᱵᱷ ᱢᱮᱱᱟᱜᱼᱟ ᱢᱟᱱᱮ ᱥᱟᱱᱛᱟᱲ ᱮᱸ
ᱚᱵᱚᱥᱥᱳᱭ ᱚᱵᱚᱥᱥᱳᱭ ᱞᱟᱵᱷ ᱢᱮᱱᱟᱜᱼᱟ᱾ ᱠᱟᱨᱚᱱ ᱢᱮᱜᱴᱟᱝ ᱡᱚᱠᱷᱚᱱ ᱵᱟᱝᱞᱟ ᱢᱤᱰᱤᱭᱟᱢ ᱛᱮᱢ ᱯᱟᱲᱦᱟᱜᱼᱟ ᱛᱚᱠᱷᱚᱱ ᱵᱟᱝᱞᱟ ᱨᱚᱲ ᱠᱚ ᱟᱹᱰᱤ ᱥᱟᱱᱛᱟᱲ ᱜᱤᱫᱽᱨᱟᱹ ᱴᱷᱮᱱ ᱟᱹᱰᱤ ᱮᱯᱷᱮᱠᱴ ᱯᱟᱲᱟᱜᱼᱟ᱾ ᱱᱮ ᱵᱤᱨᱟᱴ ᱠᱚᱥᱴᱚ ᱜᱮᱠᱚ ᱵᱩᱡᱷᱟᱹᱣᱟ ᱦᱟᱱᱮ ᱫᱟᱠᱟᱧ ᱡᱚᱢᱟ ᱚᱱᱟ ᱟᱨᱦᱚᱸ ᱫᱤᱠᱩᱛᱮ ᱨᱚᱲ ᱢᱮ ᱢᱟᱱᱮ ᱡᱚᱠ ᱠᱷᱚᱱᱮᱢ ᱢᱚᱠᱚᱥᱛᱚᱭᱟ ᱥᱮ ᱚᱱᱟᱜᱮ ᱟᱹᱰᱤ ᱜᱷᱟᱹᱲᱤᱡ ᱨᱚᱸ ᱢᱚᱠᱚᱥᱛᱚᱭ ᱢᱮ᱾ ᱵᱚᱦᱚᱜ ᱨᱮᱜᱮ ᱵᱟᱝ ᱵᱚᱞᱚᱱᱟ ᱟᱨ ᱡᱟᱦᱟᱸ ᱥᱟᱱᱛᱟᱲ ᱛᱮᱢ ᱯᱟᱲᱦᱟᱜᱼᱟ ᱚᱱᱟ ᱫᱚ ᱟᱢ ᱪᱮᱜᱞᱮᱠᱟ ᱡᱚᱱᱢᱚ ᱛᱚᱨᱟ ᱟᱭᱳ ᱟᱲᱟᱝᱮᱢ ᱪᱮᱫ ᱠᱟᱫᱟ ᱚᱝᱠᱟᱜᱮᱢ ᱨᱚᱲ ᱤᱫᱤᱭᱟ᱾ ᱚᱱᱟ ᱠᱳᱱᱳ ᱯᱨᱚᱵᱞᱮᱢ ᱵᱟᱝ ᱦᱩᱭᱩᱜᱼᱟ, ᱢᱤᱫᱴᱟᱝ ᱜᱤᱫᱽᱨᱟᱹ ᱡᱚᱠᱷᱚᱱ ᱥᱟᱱ ᱛᱟᱲ ᱛᱮ ᱯᱟᱲᱦᱟ ᱠᱟᱛᱮᱜ ᱫᱤᱠᱩ ᱩᱸ ᱫᱤᱠᱩ ᱜᱤᱫᱽᱨᱟᱹ ᱥᱟᱶ ᱠᱚᱢᱯᱤᱴᱤᱥᱚᱱᱟᱭ ᱛᱚᱠᱷᱚᱱ ᱫᱚ ᱫᱤᱠᱩ ᱜᱤᱫᱽᱨᱟᱹ ᱫᱤᱠᱩ ᱜᱤᱫᱽᱨᱟᱹ ᱫᱚ ᱫᱤᱠᱩ ᱜᱤᱫᱽᱨᱟᱹᱭ ᱞᱟᱦᱟᱜᱼᱟᱭ᱾ ᱟᱨ ᱥᱟᱱᱛᱟᱲ
ᱦᱳᱭ᱾ ᱱᱚᱣᱟ ᱫᱚ ᱢᱤᱫᱴᱟᱝ ᱮ ᱟᱰᱤ ᱱᱟᱯᱟᱭ ᱠᱟᱛᱷᱟᱢ ᱞᱟᱹᱭ ᱠᱮᱫᱟ ᱟᱹᱰᱤ ᱢᱤᱫᱴᱟᱝ ᱫᱟᱢᱟᱱ ᱠᱟᱛᱷᱟᱢ ᱞᱟᱹᱭ ᱠᱮᱫᱟ᱾ ᱛᱮᱦᱤᱧ ᱩᱱᱤ ᱜᱮ ᱞᱟᱦᱟᱜ ᱟᱭ ᱥᱟᱹᱨᱤ ᱠᱟᱛᱷᱟ ᱠᱟᱱ ᱜᱮᱭᱟ, ᱟᱫᱚ ᱦᱚᱸᱜᱼᱚᱭ ᱛᱮᱦᱤᱧ ᱪᱮᱫᱟᱜ ᱥᱮ ᱛᱮᱦᱤᱧ ᱟᱢ ᱟᱢᱟᱜ ᱟ ᱮᱸ ᱟᱵᱚᱣᱟᱜ ᱡᱟᱦᱟᱸ ᱱᱤᱡᱮᱨᱟᱜ ᱟᱭᱳ ᱟᱲᱟᱝ ᱫᱚ ᱦᱩᱭᱩᱜ ᱠᱟᱱᱟ ᱥᱟᱱᱛᱟᱲᱤ᱾ ᱥᱟᱱᱛᱟᱲᱤ ᱛᱮ ᱯᱟᱲᱦᱟᱣ ᱠᱟᱛᱮᱜ ᱚᱸ ᱯᱟᱲᱦᱟᱣ ᱥᱟᱶ ᱥᱟᱶᱛᱮ ᱟᱯᱮ ᱫᱚᱥᱟᱨ ᱮᱸ ᱟᱨᱦᱚ ᱡᱚᱠᱷᱚᱱ ᱮᱴᱟᱜ ᱯᱟ-ᱯᱟᱹᱨᱥᱤ ᱛᱮ ᱥᱮ ᱮᱴᱟᱜ ᱞᱮᱝᱜᱩᱭᱮᱡ ᱛᱮᱢ ᱯᱟᱲᱦᱟᱜᱼᱟ ᱟᱢᱟᱜ ᱥᱟᱱᱛᱟᱲᱤ ᱟᱲᱟᱝ ᱥᱮᱬᱟ ᱛᱮᱜᱮ ᱢᱟ ᱢᱚᱬᱮ ᱵᱚᱪᱷᱚᱨ ᱞᱟᱜᱟᱜ ᱠᱟᱱ ᱛᱟᱢᱟ ᱴᱷᱤᱠ ᱴᱷᱟᱠ ᱯᱩᱴᱟᱹᱣ ᱥᱮᱦᱤᱜ ᱨᱚᱲ ᱛᱮ᱾ ᱟᱨᱦᱚᱸ ᱦᱟᱱᱟ ᱥᱮᱬᱟ ᱛᱮ ᱢᱚᱬᱮ ᱵᱚᱪᱷᱚᱨ ᱞᱟᱜ ᱠᱟᱱ ᱛᱟᱦᱞᱮ ᱤᱱᱠᱟᱹ ᱫᱚᱥ ᱵᱚᱪᱷᱚᱨ ᱠᱟᱴᱟᱣᱮᱱ ᱛᱟᱢᱟ ᱢᱮᱱᱠᱷᱟᱱ
ᱟ ᱢᱤᱫᱴᱟᱝ ᱥᱟᱱᱛᱟᱲ ᱜᱤᱫ ᱜᱤᱫᱽᱨᱟᱹ ᱫᱮᱠᱳ ᱥᱟᱣ ᱫᱚ
ᱡᱟᱦᱟ ᱯᱟᱨᱥᱮᱱᱴᱮᱡᱽ ᱡᱟᱦᱟᱸ ᱞᱮᱠᱟ ᱯᱟᱲᱦᱟᱣ ᱨᱮᱱᱟᱜ ᱢᱤᱫᱴᱟᱝ ᱯᱟᱨᱥᱮᱱᱴᱮᱡᱽ ᱮᱜ ᱟᱹᱜᱩ ᱫᱚᱨᱠᱟᱨ ᱱᱚᱣᱟ ᱫᱚ ᱵᱟᱢ ᱟᱹᱜᱩ ᱫᱟᱲᱮᱭᱟᱜᱼᱟ ᱦᱮᱸ ᱥᱮ ᱱᱚᱣᱟ ᱫᱚ ᱥᱟᱹᱨ ᱠᱟᱛᱷᱟ ᱠᱟ
ᱮ ᱥᱟᱱᱛᱟᱲ ᱛᱮ ᱡᱩᱫᱤᱢ ᱯᱟᱲᱦᱟᱜᱼᱟ ᱵᱮᱥᱤ ᱱᱟᱢᱵᱟᱨᱮᱢ ᱧᱟᱢᱟ ᱟᱨ ᱦᱟᱱᱟᱴᱟ ᱵᱟᱝᱞᱟ ᱛᱮ ᱡᱩᱫᱤᱢ ᱛᱷᱚᱲ ᱮᱠᱫᱚᱢ ᱩᱱᱠᱩ ᱜᱤᱫᱽᱨᱟᱹ ᱥᱟᱶ ᱫᱚ ᱟᱫᱚ ᱵᱟᱢ ᱫᱟᱲᱮᱭᱟᱜᱼᱟ ᱾
ᱦᱳᱭ ᱦᱳᱭ ᱦᱳᱭ ᱮᱸ ᱱᱚᱣᱟ ᱫᱚ ᱢᱤᱫᱴᱟᱝ ᱮᱸ ᱥᱟᱹᱨᱤ ᱠᱟᱛᱷᱟ ᱠᱟᱱ ᱜᱮᱭᱟ ᱾ ᱟᱫᱚ ᱦᱚᱜᱼᱚᱭ ᱛᱮᱦᱤᱧ ᱱᱤᱝᱠᱟᱹᱱᱟᱜ ᱚᱵᱚᱥᱛᱷᱟ ᱨᱮ ᱛᱮᱦᱤᱧ ᱮᱜ ᱟᱸ ᱛᱮᱦᱤᱧ ᱡᱟᱦᱟᱸᱭ ᱠᱚ ᱵᱟᱠᱚ ᱯᱟᱲᱦᱟᱣ ᱞᱟᱹᱜᱤᱫᱚᱜ ᱠᱟᱱᱟ ᱥᱟᱱᱛᱟᱞᱤ ᱢᱤᱰᱤᱭᱟᱢ ᱛᱮ ᱥᱟᱱᱛᱟᱞᱤ ᱢᱤᱰᱤᱭᱟᱢ ᱛᱮ ᱯᱟᱲᱦᱟᱣ ᱠᱟᱛᱮᱜ ᱩᱱᱤ ᱩᱱᱤ ᱱᱤᱝᱠᱟᱱᱟᱜ ᱠᱟᱛ ᱛᱷᱟ ᱠᱚ ᱞᱟᱞᱟᱹᱭ ᱠᱟᱱᱟ ᱱᱩᱠᱩ ᱤᱫᱤ ᱠᱟᱛᱮ ᱱᱩᱠᱩ ᱨᱮᱱ ᱜᱟᱨᱡᱮᱱ ᱠᱚ ᱱᱩᱠᱩ ᱯᱟᱹᱴᱷᱣᱟᱹ ᱢᱟᱹᱭ ᱵᱟᱵᱩ ᱤᱫᱤ ᱠᱟᱛᱮ ᱟᱢ ᱪᱮᱫ ᱮᱢ ᱞᱟᱹᱭᱟ ᱱᱤᱝᱠᱟᱱᱟᱜ ᱠᱟᱛᱷᱟ ᱾
ᱱᱤᱛᱚᱜ ᱫᱚ ᱥᱟᱱᱛᱟᱲᱤ ᱛᱮᱜᱮ ᱤᱧ ᱢᱚᱱᱮᱭᱮᱧ ᱡᱮ ᱯᱟᱲᱦᱟᱣ ᱞᱮᱠᱷᱟᱱ ᱵᱷᱟᱜᱮ ᱟ ᱥᱟᱱᱛᱟᱲ ᱜᱤᱫᱽᱨᱟᱹ ᱫᱚ ᱥᱟᱱᱛᱟᱲᱤ ᱛᱮ ᱯᱟᱲᱦᱟᱣ ᱫᱚ ᱵᱮᱴᱟᱨ ᱾ ᱠᱟᱨᱚᱱ ᱟᱵᱚ ᱫᱚ ᱡᱚᱠᱷᱚᱱ ᱡᱚᱱᱢᱚᱜ ᱟᱵᱚᱱ ᱛᱚᱠᱷᱚᱱ ᱟᱭᱳ ᱟᱲᱟᱝ ᱥᱟᱱᱛᱟᱲᱤ ᱛᱮᱢ ᱨᱚᱲ ᱫᱟ ᱚᱱᱟ ᱜᱤᱫᱽᱨᱟᱹ ᱠᱷᱚᱱᱜᱮᱢ ᱪᱮᱫ ᱟᱹᱜᱩᱭ ᱫᱟ ᱟᱨ ᱚᱱᱠᱟᱜᱮ ᱵᱚᱭ ᱨᱮ ᱚᱞ ᱢᱮᱱᱟᱜᱼᱟ ᱚᱱᱠᱟ ᱜᱮᱢ ᱯᱟᱲᱦᱟᱣ ᱞᱮᱱᱠᱷᱟᱱ ᱜᱮ ᱵᱮᱥᱤ ᱱᱟᱢᱵᱟᱨ ᱮᱢ ᱧᱟᱢᱟ ᱥᱮ ᱵᱮᱥᱤ ᱞᱟᱦᱟ ᱥᱮᱫ ᱮᱢ ᱪᱟᱞᱟ ᱫᱟᱲᱮᱭᱟᱜᱼᱟ ᱾
ᱦᱳᱭ ᱦᱳᱭ ᱮᱠᱫᱚᱢ ᱢᱤᱫᱴᱟᱝ ᱚᱱᱟ ᱱᱟᱯᱟᱭ ᱢᱤᱫᱴᱟᱝ ᱯᱟᱲᱦᱟᱜ ᱢᱟᱱᱮ ᱯᱟᱲᱦᱟᱣ ᱤᱫᱤ ᱠᱟᱛᱮᱜ ᱞᱮᱭ ᱠᱟᱫ ᱛᱟᱢ ᱾ ᱟᱹᱰᱤ ᱢᱤᱫᱴᱟᱝ ᱥᱟᱱᱛᱟᱲᱤ ᱥᱮᱪᱮᱫ ᱨᱮᱱᱟᱜ ᱩᱢ ᱢᱤᱫᱴᱟᱝ ᱟᱹᱰᱤ ᱢᱤᱫᱴᱟᱝ ᱱᱟᱯᱟᱭ ᱫᱤᱠ ᱢᱤᱫᱴᱟᱝ ᱚᱸᱰᱮᱢ ᱥᱟᱵ ᱨᱟᱠᱟᱵ ᱠᱮᱫᱟ ᱱᱚᱣᱟ ᱫᱚ ᱟᱹᱰᱤ ᱱᱟᱯᱟᱭ ᱮᱸ ᱠᱟᱛᱷᱟ ᱠᱟᱱᱟ ᱾ ᱟᱪᱪᱷᱟ ᱦᱚᱜᱼᱚᱭ ᱱᱤᱛᱚᱜ ᱜᱟᱞᱢᱟᱨᱟᱜ ᱟᱞᱟᱝ ᱾ ᱱᱤᱛᱚᱜ ᱥᱩᱨ ᱨᱮ ᱦᱚᱜᱼᱚᱭ ᱡᱟᱦᱟᱸ ᱞᱮᱠᱟ ᱦᱩᱞ ᱢᱟᱦᱟᱸ ᱫᱟᱨᱟᱭ ᱠᱟᱱᱟ ᱮ ᱦᱩᱞ ᱢᱟᱦᱟᱸ ᱨᱮ ᱟᱹᱰᱤ ᱟᱭᱢᱟ ᱡᱟᱭᱜᱟ ᱫᱚᱠᱚ ᱞᱟᱹᱭ ᱫᱚ ᱮᱸ ᱱᱚᱣᱟ ᱫᱚ ᱟᱵᱚᱣᱟᱜ ᱨᱟᱹᱥᱠᱟᱹ ᱫᱤᱱ ᱠᱟᱱᱟ ᱟᱨ ᱟᱹᱰᱤ ᱟᱭᱢᱟ ᱡᱟᱭᱜᱟ ᱫᱚᱠᱚ ᱞᱟᱹᱭ ᱫᱟ ᱟᱵᱚᱣᱟᱜ ᱚᱸ ᱫᱩᱠ ᱫᱤᱱ ᱠᱟᱱᱟ ᱟᱢᱟᱜ ᱢᱚᱱᱮᱛᱮ ᱪᱮᱜ ᱞᱟᱹᱭᱟ ᱱᱚᱣᱟ ᱫᱚ ᱚᱠᱟᱴᱟᱜ ᱠᱟᱱᱟ ᱱᱤᱝᱠᱟᱱᱟᱜ ᱾
ᱦᱩᱞ ᱢᱟᱦᱟᱸ ᱫᱚ ᱨᱟᱹᱥᱠᱟᱹ ᱫᱤᱱ ᱫᱚ ᱵᱟᱝ ᱠᱟᱱᱟ ᱫᱩᱠ ᱫᱤᱱ ᱜᱮ ᱠᱟᱱᱟ ᱾ ᱪᱮᱫᱟᱜ ᱥᱮ ᱩᱱᱠᱩ ᱦᱩᱞ ᱜᱟᱹᱨᱤᱭᱟᱹ ᱠᱚᱠᱚ ᱵᱚᱸᱜᱟ ᱛᱟᱞᱟ ᱞᱮᱱᱟ ᱟᱵᱚᱣᱟᱜ ᱚᱛ ᱦᱟᱥᱟ ᱠᱚ ᱨᱚᱠᱠᱷᱟ ᱞᱮᱫᱟ ᱾ ᱠᱤᱱᱛᱩ ᱚᱱᱟᱦᱚᱸ ᱡᱩᱫᱤ ᱩᱱᱠᱩ ᱠᱚ ᱢᱮᱱᱟ ᱡᱮ ᱨᱟᱹᱥᱠᱟᱹ ᱫᱤᱱ ᱠᱟᱱᱟ ᱾ ᱚᱱᱟ ᱫᱚ ᱵᱷᱩᱞ ᱠᱟᱛᱷᱟ ᱾
ᱦᱳᱭ ᱟᱫᱚ ᱛᱮᱦᱤᱧ ᱦᱚᱜᱼᱚᱭ ᱡᱩᱫᱤᱢ ᱧᱮᱞᱟ ᱮᱸ ᱪᱮᱜ ᱠᱚ ᱞᱟᱹᱭᱟ ᱮᱸ
ᱢᱟᱱᱮ ᱡᱟᱦᱟᱸ ᱛᱤᱨᱟᱥᱟ ᱡᱩᱱ ᱟᱴᱷᱮᱨᱚᱥᱚ ᱯᱚᱧᱪᱟᱱᱱᱚ ᱥᱟᱞ ᱨᱮ ᱦᱩᱞᱥᱟᱹᱭ ᱠᱤᱱ ᱦᱚ ᱥᱤᱫᱩ ᱠᱟᱹᱱᱩ ᱪᱟᱱ ᱵᱷᱳᱭᱨᱚᱵ ᱯᱷᱩᱞᱟᱹ ᱡᱷᱟᱱᱚ ᱛᱟᱠᱤᱱ ᱟᱫᱚ ᱩᱱ ᱥᱩᱢᱚᱭ ᱨᱮ ᱩᱱᱠᱤᱱ ᱮᱸ ᱡᱟᱦᱟ ᱦᱩ ᱦᱩᱞ ᱠᱤᱱ ᱦᱚᱦᱚ ᱞᱮᱫᱟᱠᱤᱱ ᱤᱝᱨᱮᱡᱽ ᱥᱟᱶ ᱠᱤᱱ ᱛᱟᱯᱟᱢ ᱞᱮᱱᱟ ᱠᱤᱱ ᱩᱱᱟ ᱥᱚᱢᱚᱭ ᱪᱮᱫ ᱪᱤᱠᱟᱹᱭᱱᱟ ᱚᱸᱰᱮ ᱟᱵᱚᱨᱮᱱ ᱦᱟᱡᱟᱨ ᱦᱟᱡᱟᱨ ᱥᱟᱱᱛᱟᱲ ᱠᱚ ᱾ ᱚᱸᱰᱮ ᱠᱚ ᱥᱚᱦᱤᱫ ᱞᱮᱱ ᱛᱟᱵᱚᱱᱟ ᱟᱨ ᱥᱮᱠᱚ ᱵᱚᱸᱜᱟ ᱛᱟᱞᱟ ᱞᱮᱱᱟ ᱠᱚ ᱾ ᱢᱮᱱᱠᱷᱟᱱ ᱩᱱᱠᱩ ᱪᱤᱠᱟᱹᱜ ᱠᱟᱱᱟ ᱮᱸ ᱩᱱᱠᱩᱣᱟᱜ ᱡᱮ ᱦᱤᱞᱳᱜ ᱢᱟᱭᱟᱝ ᱡᱚᱨᱚ ᱠᱟᱱᱟ ᱩᱱ ᱦᱤᱞᱳᱜ ᱡᱩᱫᱤ ᱟᱵᱚ ᱱᱚᱸᱰᱮ ᱨᱟᱹᱥᱠᱟᱹᱭᱟᱵᱚᱱ ᱢᱟᱱᱮ ᱩᱱᱠᱩᱣᱟᱜ ᱢᱟᱭᱟᱝ ᱵᱚᱫᱚᱞ ᱛᱮ ᱱᱚᱣᱟ ᱫᱚ ᱯᱟᱞᱮᱱ ᱚᱱᱟ ᱵᱷᱟᱸᱰᱟᱱ ᱚᱲᱟᱜ ᱨᱮ
ᱦᱩᱸ ᱦᱩᱸ ᱢᱟᱭᱤᱠ ᱵᱟᱡᱟᱜ ᱞᱮᱠᱟ ᱦᱳᱭ ᱦᱳᱭ ᱾
ᱦᱳᱭ ᱟᱨ ᱱᱚᱣᱟ ᱤᱫᱤ ᱠᱟᱛᱮᱫ ᱪᱮᱫ ᱮᱢ ᱞᱟᱹᱭᱟᱠᱚᱣᱟ ᱟᱢ ᱢᱮᱱ ᱫᱮ ᱫᱤᱥᱚᱢ ᱦᱚᱲ ᱠᱚ ᱡᱮ ᱱᱚᱣᱟ ᱟᱵᱚᱣᱟᱜ ᱨᱟᱹᱥᱠᱟᱹ ᱫᱤᱱ ᱨᱟᱹᱥᱠᱟᱹᱭᱟᱵᱚᱱ ᱥᱮ ᱵᱟᱵᱚ ᱨᱟᱹᱥᱠᱟᱹᱭᱟ?
ᱱᱚᱣᱟ ᱠᱚᱫᱚ ᱴᱷᱤᱠ ᱵᱟᱝ ᱡᱮ ᱵᱷᱟᱸᱰᱟᱱ ᱚᱲᱟᱜ ᱫᱚ ᱢᱤᱫᱴᱟᱝ ᱢᱟᱭᱤᱠ ᱵᱟᱡᱟᱜᱼᱟ ᱾ ᱚᱱᱟ ᱠᱚᱫᱚ ᱴᱷᱤᱠ ᱵᱟᱝ ᱾ ᱢᱤᱫᱴᱟᱝ ᱫᱩᱠ ᱫᱤᱱ ᱞᱮᱠᱟᱱ ᱫᱤᱱ ᱨᱮ ᱟᱢ ᱡᱩᱫᱤᱢ ᱨᱟᱹᱥᱠᱟᱹᱭᱟ ᱾ ᱵᱷᱟᱜᱮ ᱴᱷᱤᱠ ᱥᱚᱵᱷᱟᱜᱼᱟ᱾ ᱦᱚᱲ ᱫᱚᱠᱚ ᱨᱟᱜᱟ ᱟᱨ ᱟᱢ ᱫᱚᱢ ᱞᱟᱸᱫᱟᱭᱟ ᱚᱱᱚᱱᱠᱟᱱ ᱢᱤᱫᱴᱟᱝ ᱠᱟᱛᱷᱟ᱾
ᱦᱳᱭ ᱦᱳᱭ ᱩᱱᱠᱩ ᱠᱚ ᱡᱮᱦᱮᱛᱩ ᱟᱵᱚᱣᱟᱜ ᱫᱤᱥᱚᱢ ᱞᱟᱹᱜᱤᱫ ᱠᱚ ᱞᱟᱹᱲᱦᱟᱹᱭ ᱠᱟᱫᱟ, ᱟᱵᱚᱣᱟᱜ ᱚᱛ ᱦᱟᱥᱟ ᱞᱟᱹᱜᱤᱫ ᱠᱚ ᱞᱟ. ᱲᱦᱟᱹᱭ ᱠᱟᱫᱟ᱾ ᱟᱨ ᱚᱱᱟ ᱡᱟᱭᱜᱟ ᱨᱮ ᱮᱸ ᱩᱱᱠᱩ ᱩᱭᱦᱟᱹᱨ ᱠᱟᱛᱮᱫ ᱟᱵᱚ ᱛᱮᱦᱮᱧ ᱮᱸ ᱞᱟᱦᱟ ᱦᱩᱭᱩᱜ ᱛᱟᱵᱚᱱᱟ ᱩᱱᱠᱩᱣᱟᱜ ᱡᱟᱦᱟᱸ ᱠᱟᱹᱢᱤ ᱵᱟᱝ ᱯᱩᱨᱟᱹᱣ ᱟᱠᱟᱱ ᱛᱟᱠᱳᱣᱟ ᱚᱱᱟ ᱠᱟᱹᱢᱤ ᱟᱵᱚ ᱠᱟᱹᱢᱤ ᱦᱩᱭᱩᱜ ᱛᱟᱵᱚᱱᱟ ᱟᱨ ᱮᱸ ᱦᱟᱯᱮᱱ ᱫᱤᱱ ᱨᱮ ᱮᱸ ᱱᱤᱭᱟᱹ ᱠᱤᱨᱟᱹ ᱦᱟᱛᱟᱣ ᱦᱩᱭᱩᱜ ᱛᱟᱵᱚᱱᱟ ᱡᱟᱦᱟᱸ ᱫᱚ ᱦᱩᱭᱩᱜ ᱠᱟᱱᱟ ᱥᱤᱫᱩ, ᱠᱟᱹᱱᱩ, ᱪᱟᱸᱫᱽ ᱵᱷᱳᱭᱨᱳ, ᱯᱷᱩᱞᱳ, ᱡᱷᱟᱱᱳ, ᱛᱟᱠᱚ ᱡᱟᱦᱟᱸ ᱠᱟᱹᱢᱤ ᱵᱟᱠᱚ ᱯᱩᱨᱟᱹᱣ ᱦᱚᱴᱚᱣ ᱠᱟᱫᱟ ᱟᱵᱚᱣᱟᱜ ᱵᱟᱧᱪᱟᱣ ᱞᱟᱹᱜᱤᱫ ᱛᱮ ᱟᱵᱚᱣᱟᱜ ᱚᱛ ᱦᱟᱥᱟ ᱞᱟᱹᱜᱤᱫ ᱛᱮ᱾ ᱦᱳᱭ ᱱᱚᱣᱟ ᱟᱵᱚ ᱮᱸ ᱦᱩᱞ ᱢᱟᱦᱟᱸ ᱫᱤᱱ ᱦᱤᱞᱳᱜ ᱠᱤᱨᱟᱹ ᱦᱟᱛᱟᱣ ᱦᱩᱭᱩᱜ ᱛᱟᱵᱚᱱᱟ ᱡᱮ ᱩᱱᱠᱩ ᱡᱟᱦᱟᱸ ᱠᱟᱹᱢᱤ ᱠᱚ ᱯᱩᱨᱟᱹᱣ ᱦᱚᱴᱚᱣ ᱠᱟᱫᱟ ᱚᱱᱟ ᱠᱟᱹᱢᱤ ᱟᱞᱮ ᱞᱮ ᱯᱩᱨᱟᱹᱣᱟ, ᱚᱱᱟ ᱠᱟᱹᱢᱤ ᱟᱞᱮ ᱞᱮ ᱞᱟᱦᱟᱭᱟᱞᱮ ᱥᱮ ᱪᱮᱫ ᱮᱢ ᱞᱟᱹᱭᱟ᱾
ᱦᱳᱭ ᱦᱳᱭ ᱦᱳᱭ᱾
ᱚ ᱱᱤᱭᱟᱹ ᱟᱨ ᱛᱚ ᱢᱮᱱ ᱠᱷᱟᱱ ᱟᱹᱰᱤ ᱜᱷᱟᱲᱤᱡ ᱞᱟᱝ ᱨᱚᱯᱚᱲᱮᱱᱟ᱾
ᱦᱩᱸ ᱦᱮᱸ ᱦᱩᱸ᱾
ᱴᱟᱭᱤᱢ ᱦᱚᱸ ᱚᱠᱛᱚ ᱦᱚᱸ ᱢᱩᱪᱟᱹᱫ ᱮᱱᱟ ᱟᱨ ᱛᱟᱭᱚᱢ ᱫᱟᱨᱟᱢ ᱡᱩᱫᱤ ᱱᱚᱝᱠᱟ ᱚᱠᱛᱚ ᱠᱚ ᱦᱩᱭᱩᱜ ᱠᱟᱱᱟ ᱫᱚ ᱞᱟᱝ ᱨᱚᱯᱚᱲᱟ, ᱱᱚᱰᱮ ᱜᱮ ᱢᱩᱪᱟᱹᱫ ᱴᱷᱤᱠ ᱜᱮᱭᱟ ᱢᱟ ᱛᱟᱦᱚᱞᱮ᱾
ᱴᱷᱤᱠ ᱜᱮᱭᱟ᱾